ᱦᱮᱞᱳ ᱦᱮᱸ ᱡᱚᱦᱟᱨ ᱜᱮ
ᱦᱮᱸ ᱡᱚᱦᱟᱨ ᱜᱮ ᱪᱮᱫ ᱠᱚᱫᱚ ᱪᱮᱫ ᱠᱚᱫᱚᱯᱮ ᱪᱤᱠᱟᱹᱭᱮᱫᱟ
ᱟᱨ ᱪᱮᱫ ᱦᱚᱸ ᱵᱟᱝᱜᱮ ᱱᱤᱛ ᱫᱚ ᱦᱚᱸᱜᱼᱚᱭ ᱛᱚ ᱚᱲᱟᱜ ᱨᱮᱜᱮ ᱱᱤᱛ ᱱᱚᱦᱚᱭ ᱜᱤᱛᱤᱡ ᱦᱩᱭ ᱠᱟᱱᱟ ᱛᱚ ᱟᱢ ᱮᱢ ᱪᱤᱠᱟᱹᱭ ᱫᱟ ᱟᱵᱤᱱ ᱫᱚ ᱪᱮᱫ ᱵᱤᱱ ᱪᱤᱠᱟᱹᱭ ᱫᱟ
ᱱᱚᱣᱟ ᱛᱚ ᱫᱩᱲ ᱵᱟ ᱱᱚᱣᱟ ᱫᱚ ᱚᱠᱟᱨᱮ ᱪᱟᱞᱟᱣ ᱠᱟᱱᱛᱮ
ᱟᱫᱚ ᱱᱚᱝᱠᱟ ᱫᱚ ᱱᱚᱣᱟ ᱫᱚ ᱦᱟᱸᱜ ᱱᱚᱣᱟ ᱨᱮᱫᱚ ᱠᱳᱱᱳᱠᱟ ᱯᱟᱨᱥᱚᱱᱟᱞ ᱰᱤᱴᱮᱞᱥ ᱠᱚᱫᱚ ᱵᱟᱠᱚ ᱮᱢ ᱜᱮᱭᱟ ᱴᱷᱤᱠ ᱜᱮᱭᱟ
ᱦᱮᱸ ᱵᱩᱡ ᱪᱮᱫ ᱫᱚᱯᱮ ᱪᱤᱠᱟᱹᱭᱮᱫᱼᱟ
ᱦᱮᱸ ᱱᱤᱛᱚᱜ ᱫᱚ ᱦᱟᱸᱜ ᱠᱟᱹᱢᱤ ᱠᱚ ᱦᱩᱭᱩᱜ ᱠᱟᱱᱟ ᱱᱚᱜᱼᱚᱭ ᱟᱥᱟᱲ ᱵᱚᱸᱜᱟ ᱥᱮᱴᱮᱨ ᱠᱟᱱᱟ ᱛᱚ ᱫᱟᱜ ᱡᱟᱹᱲᱤ ᱠᱟᱜ-ᱟᱭ ᱛᱚ ᱪᱟᱨᱟ ᱠᱚ ᱜᱤᱰᱤ ᱦᱩᱭᱩᱜ ᱠᱟᱱᱟ ᱴᱷᱤᱠ ᱴᱷᱟᱠ ᱢᱟᱱᱮ ᱱᱚᱝᱠᱟ ᱥᱤᱥᱴᱮᱢ ᱠᱟᱱᱟ ᱡᱟᱦᱟᱸ ᱫᱚ ᱱᱚᱜᱼᱚᱭ ᱡᱮ ᱪᱟᱨᱟ ᱜᱤᱲᱤ ᱠᱟᱛᱮᱜ ᱨᱮᱦᱚᱸ ᱱᱚᱝᱠᱟ ᱥᱤᱛᱩᱝ ᱫᱟᱭ ᱟᱞᱮ ᱫᱤᱥᱚᱢ ᱥᱮᱫ ᱫᱚ ᱢᱟᱱᱮ ᱪᱮᱫ ᱤᱧ ᱞᱮᱹᱭᱟ ᱫᱟᱜ ᱡᱟᱦᱟᱸ ᱟᱥᱟᱲ ᱵᱚᱸᱜᱟ ᱫᱤᱭᱮ ᱡᱟᱦᱟᱸ ᱫᱟᱜ ᱞᱟᱹᱠᱛᱤ ᱠᱟᱱᱟ ᱚᱱᱟ ᱫᱟᱜ ᱫᱚ ᱵᱟᱭ ᱫᱟᱜ ᱮᱫᱟ ᱢᱟᱱᱮ ᱡᱟᱹᱥᱛᱤ ᱥᱤᱛᱩᱝ ᱮ ᱟᱭ ᱪᱟᱨᱟ ᱠᱚ ᱜᱤᱲᱤ ᱠᱟᱛᱮ ᱨᱮᱦᱚᱸ ᱪᱟᱲᱟ ᱠᱚᱦᱚᱸ ᱯᱩᱨᱟᱹ ᱚᱱ ᱨᱚᱝᱜᱚᱜ ᱠᱟᱱᱟ ᱚᱱᱮ ᱚᱱᱠᱟ ᱥᱤᱥᱴᱮᱢᱚᱜ ᱠᱟᱱᱟ ᱟᱨᱠᱤ
ᱦᱮᱸ
ᱦᱳᱭ ᱟᱯᱮ ᱚᱱᱛᱮ ᱫᱚ ᱚᱠᱟ ᱞᱮᱠᱟ ᱪᱚᱝ ᱪᱟᱨᱟ ᱠᱚᱯᱮ ᱜᱤᱲᱤ ᱠᱮᱜᱼᱟ
ᱟᱞᱮ ᱥᱮᱱ ᱫᱚ ᱦᱮᱸ ᱜᱤᱰᱤ ᱠᱮᱜ-ᱟ ᱠᱚ ᱨᱚᱦᱚᱭ ᱞᱟᱹᱜᱤᱫ ᱟᱠᱚ ᱯᱟᱞᱮ
ᱦᱳᱭ ᱦᱳᱭ
ᱪᱮᱜᱠᱟ ᱪᱤᱜᱠᱟ ᱪᱟᱥ ᱦᱩᱭᱩᱜ ᱜᱮᱛᱮ ᱟᱯᱮᱥᱮᱫ ᱫᱚ ᱢᱟᱱᱮ ᱡᱟᱦᱟᱸ ᱫᱚ ᱱᱚᱜᱼᱚᱭ ᱡᱮ ᱢᱟᱱᱮ ᱦᱩᱲᱩ ᱪᱟᱥ ᱫᱚ ᱢᱟᱱᱮ ᱪᱮᱫ ᱞᱮᱠᱟ ᱯᱮ ᱪᱟᱥ ᱜᱮᱭᱟ ᱟᱨ ᱛᱤᱱ ᱫᱷᱟᱣ ᱪᱟᱥ ᱦᱩᱭᱩᱜ ᱜᱮᱛᱮ
ᱟᱞᱮ ᱱᱚᱛᱮ ᱫᱚ ᱢᱤᱫ ᱦᱤᱨᱤ ᱪᱟᱥ ᱦᱩᱭᱩᱜ ᱜᱮᱭᱟ ᱟᱯᱮ ᱚᱱᱛᱮ ᱫᱚ
ᱟᱞᱮ ᱱᱚᱛᱮ ᱫᱚ ᱦᱟᱸᱜ ᱵᱟᱨ ᱫᱷᱟᱣ ᱠᱟᱛᱮᱞᱮ ᱪᱟᱥᱟ ᱟᱫᱚ ᱱᱚᱝᱠᱟ ᱟᱥᱟᱲ ᱵᱚᱸᱜᱟ ᱡᱟᱦᱟᱸ ᱫᱟᱜᱼᱟ ᱡᱟᱦᱟᱸ ᱥᱤᱡᱤᱱ ᱨᱮ ᱡᱟᱦᱟᱸ ᱪᱟᱥ ᱦᱳᱭᱳᱜ ᱫᱚ ᱚᱱᱟ ᱥᱤᱡᱤᱱ ᱨᱮᱱᱟᱜ ᱪᱟᱥ ᱫᱚ ᱢᱚᱴᱟᱢᱩᱴᱤ ᱢᱤᱫ ᱫᱷᱟᱣ ᱫᱚ ᱵᱮᱥ ᱜᱮ ᱦᱳᱭᱳᱜᱼᱟ ᱡᱟᱦᱟᱸ ᱫᱚ ᱛᱟᱯᱚᱨᱮ ᱚᱱᱟ ᱨᱟᱠᱟᱵ ᱠᱟᱛᱮ ᱫᱩᱞᱦᱟᱹ ᱡᱟᱦᱟᱸ ᱪᱟᱥ ᱦᱳᱭᱳᱜ ᱫᱚ ᱢᱟᱱᱮ ᱡᱚᱛᱚ ᱫᱚ ᱵᱟᱝ ᱦᱩᱭᱩᱜᱼᱟ ᱡᱟᱦᱟᱸ ᱠᱚ ᱚᱱᱮ ᱚᱱᱠᱟ ᱵᱟᱹᱭᱦᱟᱹᱲ ᱠᱷᱮᱛ ᱠᱟᱱᱟ ᱥᱮ ᱢᱟᱱᱮ ᱤᱭᱟᱹ ᱜᱮᱭᱟ ᱟᱨᱠᱤ ᱫᱟᱜ ᱠᱚ ᱧᱟᱢᱟᱭ ᱚᱱᱟ ᱠᱚ ᱡᱟᱭᱜᱟ ᱪᱟᱥ ᱦᱩᱭᱩᱜ ᱜᱮᱭᱟ ᱚᱱᱟ ᱫᱚ ᱠᱚᱢ ᱜᱮ ᱦᱩᱭᱩᱜᱼᱟ ᱱᱚᱝᱠᱟ ᱡᱟᱦᱟᱸ ᱟᱥᱟᱲ ᱵᱚᱸᱜᱟ ᱨᱮᱱᱟᱜ ᱡᱟᱦᱟᱸ ᱪᱟᱥ ᱚᱱᱟ ᱫᱚ ᱠᱟᱹᱡ ᱡᱟᱹᱥᱛᱤ ᱧᱚᱜ ᱦᱩᱭᱩᱜᱼᱟ ᱟᱨ ᱦᱩᱲᱩ ᱠᱚᱦᱚᱸ ᱢᱟᱱᱮ ᱰᱷᱮᱨ ᱧᱚᱜ ᱜᱮ ᱦᱩᱭᱩᱜᱼᱟ ᱟᱨᱠᱤ
ᱦᱩᱸ
ᱟᱡ ᱜᱮ ᱱᱚᱝᱠᱟ ᱟᱱᱟᱡ ᱠᱚᱨᱮᱱᱟᱜ ᱪᱟᱥ ᱫᱚ ᱪᱮᱫ ᱞᱮᱠᱟ ᱦᱩᱭᱩᱜ ᱜᱮᱛᱮ
ᱟᱱᱟᱡ ᱠᱚᱨᱮᱱᱟᱜ ᱱᱚᱛᱮ ᱫᱚ ᱵᱷᱟᱹᱜᱤ ᱜᱮ ᱦᱩᱭᱩᱜ ᱜᱮᱭᱟ ᱵᱮᱥ ᱜᱮ ᱱᱟᱯᱟᱭ ᱜᱮ ᱱᱟᱯᱟᱭ ᱵᱚᱞᱛᱮ ᱛᱚ ᱪᱮᱫᱠᱟ ᱫᱟᱜ ᱫᱤᱱ ᱛᱚ ᱥᱤᱛᱩᱝ ᱢᱟᱱᱮ ᱟᱸᱥᱟᱲ ᱫᱤᱱ ᱦᱩᱭᱩᱜ ᱜᱮᱭᱟ ᱛᱚ ᱨᱚᱦᱚᱭ ᱴᱟᱜ ᱵᱮᱥ ᱦᱩᱭᱩᱜ ᱜᱮᱭᱟ ᱯᱷᱚᱥᱚᱞ ᱠᱚ ᱵᱷᱟᱹᱜᱤ ᱦᱩᱭᱩᱜ ᱜᱮᱭᱟ
ᱟᱪᱪᱷᱟ ᱟᱪᱪᱷᱟ ᱟᱪᱪᱷᱟ ᱦᱳᱭ ᱟᱹᱰᱤ ᱵᱷᱟᱹᱜᱤ ᱜᱮ ᱟᱫᱚ ᱡᱮ ᱱᱚᱝᱠᱟ ᱛᱟᱦᱚᱞᱮ ᱟᱵᱤᱱ ᱫᱚ ᱛᱟᱦᱚᱞᱮ ᱦᱩᱲᱩ ᱨᱚᱦᱚᱭ ᱠᱚᱫᱚ ᱵᱤᱱ ᱵᱟᱲᱟᱭ ᱜᱮᱭᱟ ᱥᱮ ᱵᱟᱝᱟ
ᱟᱹᱞᱤᱧ ᱫᱚ ᱦᱮᱸ ᱵᱟᱰᱟᱭ ᱜᱮᱭᱟᱞᱤᱧ
ᱚ ᱦᱳᱭ ᱟᱫᱚ ᱱᱤᱛᱚᱜ ᱫᱚ ᱮᱠᱪᱩᱭᱮᱞᱤ ᱟᱵᱚ ᱥᱮ ᱥᱮᱬᱟ ᱞᱟᱹᱠᱛᱤ ᱠᱟᱱᱟ ᱱᱤᱛᱚᱜ ᱫᱚ ᱮ ᱦᱩᱲᱩ ᱨᱚᱦᱚᱭ ᱠᱚᱫᱚ ᱟᱹᱵᱤᱱ ᱫᱚ ᱡᱮᱦᱮᱛᱩ ᱠᱩᱲᱤ ᱜᱤᱫᱽᱨᱟᱹ ᱠᱟᱱᱟᱵᱤᱱ ᱚᱱᱟ ᱠᱚᱫᱚ ᱠᱤᱱᱛᱩ ᱵᱟᱰᱟᱭ ᱞᱟᱹᱠᱛᱤ ᱠᱟᱱᱟ ᱦᱩᱲᱩ ᱨᱚᱦᱚᱭ ᱠᱚᱫᱚ ᱪᱤᱠᱟᱹ ᱦᱚᱲ ᱠᱚ ᱨᱚᱦᱚᱭᱟ
ᱦᱮᱸ ᱟᱫᱚ ᱵᱟᱰᱟᱭ ᱫᱚᱞᱤᱧ ᱵᱟᱰᱟᱭ ᱜᱮᱭᱟ ᱟᱫᱚ ᱚᱱᱠᱟ ᱫᱚ ᱵᱟᱝ ᱡᱮ ᱠᱷᱩᱵ ᱟᱠᱴᱟ ᱞᱮ ᱪᱟᱞᱟᱜ ᱜᱮᱭᱟ ᱚᱱᱠᱟ ᱫᱚ ᱵᱟᱝ ᱢᱟᱱᱮ ᱚᱲᱟᱜ ᱚᱲᱟᱜ ᱨᱮᱱᱟᱜ ᱜᱮ ᱡᱮᱴᱩᱠᱩ ᱠᱟᱹᱢᱤ ᱫᱚᱨᱠᱟᱨ ᱠᱚᱢ ᱧᱚᱜ ᱢᱟᱱᱮ ᱥᱮᱛᱟᱜ ᱪᱟᱞᱟᱣ ᱦᱩᱭᱮᱱ ᱠᱟᱱᱟ
ᱦᱩᱸ ᱟᱪᱪᱷᱟ ᱟᱪᱪᱷᱟ ᱛᱟᱦᱚᱞᱮ ᱱᱚᱜᱼᱚᱭ ᱡᱮ ᱟᱢᱵᱟᱵᱚᱛᱤ ᱠᱚ ᱯᱟᱨᱚᱢᱱᱟ ᱛᱟᱦᱚᱞᱮ ᱟᱢᱵᱟᱵᱚᱛᱤ ᱨᱮ ᱛᱤᱱᱟᱹᱜ ᱜᱟᱱ ᱯᱤᱴᱷᱟᱹ ᱠᱚᱵᱤᱱ ᱡᱚᱢ ᱠᱮᱜᱼᱟ ᱥᱮ ᱪᱮᱫᱠᱟ ᱪᱮᱫ ᱠᱚᱵᱮ ᱯᱤᱴᱷᱟᱹ ᱞᱮᱫᱼᱟ
ᱯᱤᱴᱷᱟᱹ ᱵᱚᱞᱛᱮ ᱫᱚ ᱱᱚᱱᱛᱮ ᱢᱟ ᱯᱤᱴᱷᱟᱹ ᱢᱟ ᱚᱱᱠᱟ ᱢᱟ ᱵᱟᱞᱮ ᱯᱤᱴᱷᱟᱹᱭ ᱜᱮᱭᱟ ᱟᱫᱚ ᱟᱯᱮ ᱫᱤᱥᱚᱢ ᱠᱚᱜᱮ ᱯᱤᱴᱷᱟᱹᱭ ᱜᱮᱭᱟ ᱯᱮ ᱥᱮ ᱪᱮᱫ
ᱦᱳᱭ ᱟᱞᱮ ᱫᱚ ᱯᱤᱴᱷᱟᱹ ᱫᱚᱞᱮ ᱯᱤᱴᱷᱟᱹ ᱠᱮᱫ ᱜᱮᱭᱟ ᱱᱚᱜᱼᱚᱭ ᱡᱮᱢᱚᱱ ᱟᱢᱵᱟᱵᱚᱛᱤ ᱫᱚ ᱢᱤᱫᱴᱮᱱ ᱯᱚᱨᱚᱵᱽ ᱠᱟᱱ ᱛᱟᱵᱚᱱᱟ ᱥᱮ ᱟᱢᱵᱟᱵᱚᱛᱤ ᱫᱚ ᱢᱤᱫᱴᱮᱱ ᱯᱚᱨᱚᱵᱽ ᱠᱟᱱ ᱛᱟᱵᱚᱱᱟ ᱟᱵᱚᱵᱚᱛᱤ ᱯᱚᱨᱚᱵᱽ ᱨᱮᱫᱚ ᱱᱚᱝᱠᱟ ᱠᱤᱪᱷᱩ ᱡᱮᱢᱚᱱ ᱡᱮᱢᱚᱱ ᱟᱞᱚᱵᱚᱛᱤ ᱦᱩᱭ ᱨᱮᱭᱟᱜ ᱫᱷᱟᱨᱚᱱ ᱫᱚ ᱪᱮᱫ ᱞᱮᱠᱟ ᱟᱥᱟᱲ ᱵᱚᱸᱜᱟ ᱜᱮ ᱢᱤᱫᱴᱮᱱ ᱥᱤᱭᱳᱜ ᱥᱤᱭᱳᱜ ᱛᱮ ᱦᱟᱸᱜ ᱡᱟᱦᱟᱸ ᱫᱚ ᱟᱢᱵᱟᱵᱟᱹᱛ ᱨᱮ ᱡᱟᱦᱟᱸ ᱵᱚᱸᱜᱟ ᱠᱟᱱᱟ ᱛᱟᱵᱚᱱᱟᱭ ᱛᱚ ᱩᱱᱤ ᱠᱚ ᱧᱟᱢ ᱞᱮᱫᱮ ᱛᱟᱦᱮᱸ ᱠᱷᱮᱛ ᱨᱮ ᱛᱚ ᱤᱱᱟᱹ ᱠᱷᱟᱹᱛᱤᱨ ᱛᱮ ᱢᱤᱫᱴᱮᱱ ᱟᱵᱟᱵᱚᱛᱤ ᱨᱮᱱᱟᱜ ᱢᱤᱫᱴᱮᱱ ᱢᱟᱲᱟᱝ ᱠᱷᱚᱱᱟᱜ ᱱᱚᱝᱠᱟ ᱯᱩᱨᱩᱫᱷᱩᱞ ᱢᱟᱱᱮ ᱫᱟᱫᱩ ᱛᱟᱠᱚ ᱛᱟᱨ ᱪᱮᱛᱟᱱ ᱫᱟᱫᱩ ᱛᱟᱠᱚ ᱩᱱ ᱠᱚᱣᱟᱜ ᱤᱭᱟᱹᱛᱮ ᱱᱚᱣᱟ ᱠᱚᱫᱚ ᱦᱩᱭ ᱦᱮᱡ ᱟᱠᱟᱱᱟ ᱛᱚ ᱟᱹᱰᱤ ᱢᱟᱱᱮ ᱥᱮᱫᱟᱭ ᱨᱮᱭᱟᱜ ᱠᱟᱛᱷᱟ ᱟᱨᱠᱤ ᱮ
ᱦᱳᱭ ᱤᱱᱠᱟᱹ ᱞᱮᱠᱟᱛᱮ ᱚᱱᱟ ᱫᱚᱵᱩᱱ ᱢᱟᱱᱟᱣ ᱜᱮᱭᱟ ᱛᱟᱦᱚᱞᱮ ᱟᱵᱚ ᱥᱟᱱᱛᱟᱲᱟᱜ ᱡᱷᱚᱛᱚ ᱠᱷᱚᱱᱟᱜ ᱞᱟᱹᱴᱩ ᱯᱚᱨᱚᱵᱽ ᱫᱚ ᱚᱠᱟᱴᱟᱜ ᱵᱚᱱ ᱢᱮᱛᱟᱜ ᱠᱟᱱᱟ
ᱤᱧ ᱡᱚᱛᱚ ᱥᱚᱢᱵᱷᱚᱵ ᱤᱧ ᱵᱟᱰᱟᱭᱟ ᱡᱮ ᱟᱞᱮ ᱱᱚᱛᱮ ᱢᱟ ᱥᱚᱦᱨᱟᱭ ᱠᱚ ᱢᱟᱱᱟᱣᱟ ᱟᱫᱚ ᱟᱯᱮ ᱚᱱᱛᱮ ᱟᱫᱚ ᱪᱮᱫ ᱠᱚ ᱞᱟᱹᱭᱟ ᱚᱱᱟᱜᱮ ᱟᱡᱚᱢ ᱥᱟ
ᱦᱳᱭ ᱦᱳᱭ ᱦᱳᱭ ᱟᱞᱮ ᱱᱚᱛᱮ ᱫᱚ ᱦᱟᱜ ᱡᱚᱛᱚ ᱠᱷᱚᱱᱟᱜ ᱥᱚᱦᱨᱟᱭ ᱠᱚ ᱥᱚᱦᱨᱟᱭ ᱜᱮ ᱥᱚᱦᱨᱟᱭ ᱨᱮᱭᱟᱜ ᱞᱟᱹᱴᱩ ᱯᱚᱨᱚᱵᱽ ᱨᱮᱱᱟᱜ ᱠᱟᱨᱚᱱ ᱫᱚ ᱪᱮᱫ ᱚᱱᱟ ᱵᱤᱱ ᱞᱟᱹᱭ ᱫᱟᱲᱮᱭᱟᱜᱼᱟ
ᱞᱟᱹᱴᱩ ᱯᱩᱨᱚᱵ
ᱦᱳᱭ ᱦᱳᱭ ᱡᱟᱦᱟᱸ ᱫᱚ ᱡᱟᱦᱟᱸ ᱫᱚ ᱟᱹᱞᱤᱧ ᱞᱤᱧ ᱞᱟᱹᱭ ᱦᱚᱪᱚ ᱠᱮᱫᱟ ᱡᱮ ᱥᱚᱨᱦᱟᱭ ᱜᱮᱵᱚᱱ ᱢᱮᱛᱟᱜ ᱠᱟᱱᱟ ᱞᱟᱹᱴᱩ ᱯᱚᱨᱚᱵᱽ ᱥᱮ ᱢᱟᱨᱟᱝ ᱯᱚᱨᱚᱵᱽ ᱚᱱᱟ ᱵᱚᱱ ᱢᱮᱛᱟᱜ ᱠᱟᱱᱟ ᱦᱮᱸᱥᱮ ᱛᱚ ᱚᱱᱟ ᱪᱮᱫᱟᱜ ᱵᱚᱱ ᱢᱮᱛᱟᱜ ᱠᱟᱱᱟ ᱢᱟᱨᱟᱝ ᱯᱚᱨᱚᱵᱽ ᱚᱱᱟ ᱵᱤᱱ ᱞᱟᱹᱭ ᱫᱟᱲᱮᱭᱟᱜᱼᱟ
ᱦᱮᱸ
ᱵᱟᱝᱜᱮ ᱵᱟᱹᱧ ᱞᱟᱹᱭ ᱫᱟᱲᱮᱭᱟᱜᱼᱟ ᱟᱞᱮ ᱱᱚᱛᱮ ᱢᱟ ᱯᱮᱫᱤᱱ ᱠᱚ ᱢᱟᱱᱟᱭ ᱜᱮᱭᱟ ᱟᱫᱚ ᱟᱞᱮ ᱩᱱᱟᱹᱜᱴᱟᱜ ᱫᱚ ᱠᱷᱚᱡᱽ ᱠᱷᱚᱵᱚᱨ ᱵᱟᱝ ᱦᱟᱛᱟᱣ ᱦᱩᱭ ᱟᱠᱟᱱᱟ ᱟᱯᱮ ᱥᱮᱱ ᱪᱮᱫᱠᱟ ᱠᱚ ᱢᱟᱱᱟᱣ ᱜᱮᱭᱟ
ᱟᱫᱚ ᱢᱤᱫᱴᱮᱱ ᱦᱳᱭ ᱦᱳᱭ ᱵᱷᱮᱜᱟᱨᱢᱟ ᱵᱷᱮᱜᱟᱨ ᱜᱮᱛᱚ ᱴᱷᱤᱠ ᱜᱮᱵᱤᱱ ᱞᱟᱹᱭ ᱮᱫᱟ ᱟᱫᱚ ᱢᱤᱫᱴᱮᱱ ᱡᱤᱱᱤᱥ ᱦᱩᱭᱩᱜ ᱠᱟᱱᱟ ᱟᱵᱚ ᱱᱚᱣᱟ ᱡᱤᱵᱡᱤᱭᱟᱹᱞᱤ ᱢᱚᱫᱽᱫᱷᱮᱨᱮ ᱡᱷᱚᱛᱚ ᱠᱷᱚᱱᱟᱜ ᱢᱟᱨᱟᱝ ᱟᱭ ᱦᱟᱹᱛᱤ ᱦᱮᱸ ᱵᱟᱝ ᱛᱚ ᱚᱱᱟᱛᱮ ᱟᱵᱚᱣᱟᱜ ᱡᱷᱚᱛᱚ ᱠᱷᱚᱱᱟᱜ ᱢᱟᱨᱟᱝ ᱯᱚᱨᱚᱵᱽ ᱫᱚ ᱦᱩᱭᱩᱜ ᱠᱟᱱ ᱛᱟᱵᱚᱱᱟ ᱥᱚᱦᱨᱟᱭ ᱴᱷᱤᱠᱜᱮᱭᱟ ᱚᱱᱟᱨᱮ ᱢᱚᱬᱮ ᱥᱤᱧ ᱢᱚᱬᱮ ᱧᱤᱫᱟᱹ ᱠᱚ ᱮᱱᱮᱡ ᱟᱸᱜᱟᱭᱟ ᱜᱚᱜᱚ ᱛᱟᱠᱚ
ᱚ ᱛᱟᱦᱞᱮ ᱛᱟᱦᱮ ᱛᱟᱦᱮᱧ ᱠᱩᱞᱤ ᱩᱞᱤ ᱵᱤᱱ ᱞᱮᱜᱮ ᱮ ᱥᱚᱦᱨᱟᱭ ᱫᱚ ᱢᱚᱬᱮ ᱫᱤᱱ ᱯᱮ ᱢᱟᱱᱟᱣ ᱜᱮᱭᱟ ᱪᱮᱫ ᱪᱮᱫ ᱠᱚ ᱦᱩᱭᱩᱜ ᱜᱮᱭᱟ ᱠᱟᱹᱢᱤ ᱦᱚᱨᱟ ᱞᱟᱹᱭ ᱞᱮᱱᱠᱷᱟᱱ ᱠᱷᱩᱵ ᱜᱮ ᱵᱷᱟᱜᱮ ᱠᱚᱜᱼᱟ
ᱟᱫᱚ ᱦᱳᱭᱭᱟ
ᱠᱟᱪᱮᱫ ᱮ ᱢᱤᱟᱹᱧ ᱠᱟᱛᱷᱟ ᱛᱟᱞᱟᱨᱮ ᱟᱞᱮ ᱱᱚᱱᱛᱮ ᱢᱟ ᱯᱮᱫᱤᱱ ᱠᱚ ᱢᱟᱱᱟᱣ ᱜᱮᱭᱟ ᱛᱚ ᱟᱫᱚ ᱚᱱᱟᱛᱮ ᱫᱤᱥᱚᱢ ᱥᱮᱱ ᱫᱚ ᱩᱱᱟᱹᱜ ᱵᱟᱹᱧ ᱵᱟᱰᱟᱭᱟ ᱟᱯᱮ ᱫᱤᱥᱚᱢ ᱟᱯᱮ ᱫᱤᱥᱚᱢ ᱚᱠᱟ ᱢᱟᱱᱮ ᱫᱤᱥᱚᱢ ᱪᱮᱫᱠᱟᱯᱮ ᱢᱟᱱᱟᱣ ᱜᱮᱭᱟ ᱟᱞᱮ ᱫᱤᱥᱚᱢ ᱪᱮᱫᱠᱟ
ᱦᱳᱭ ᱢᱚᱬᱮ ᱫᱤᱱ ᱢᱟᱱᱟ ᱨᱮᱭᱟᱜ ᱫᱚ ᱱᱚᱝᱠᱟ ᱡᱟᱦᱟᱸ ᱫᱚ ᱱᱚᱜᱼᱚᱭ ᱤᱭᱟᱹ ᱠᱷᱚᱱᱟᱜ ᱤᱭᱟᱹ ᱫᱤᱱ ᱠᱷᱚᱱᱟᱜ ᱡᱟᱦᱟᱸ ᱫᱚ ᱚᱱᱮ ᱡᱮᱞᱚᱜ ᱠᱚ ᱢᱮᱛᱟᱜ ᱠᱟᱱ ᱫᱚ ᱚᱱᱟ ᱠᱟᱞᱤ ᱯᱩᱡ ᱡᱮ ᱚᱱᱮ ᱡᱟᱜᱟᱱᱟ᱾ ᱢᱟᱱᱮ ᱡᱟᱭᱜᱟ ᱠᱚᱜᱮᱭᱟ ᱠᱚ ᱤᱱᱟᱹ ᱦᱤᱞᱳᱜ ᱠᱷᱚᱱᱟᱜ ᱥᱟᱵᱚᱜᱼᱟ ᱡᱟᱦᱟᱸ ᱫᱚ ᱤᱱᱟᱹ ᱦᱤᱞᱳᱜ ᱠᱚ ᱡᱟᱜᱟ ᱠᱷᱚᱣᱟ ᱛᱟᱨᱯᱚᱨᱮ ᱫᱤᱱ ᱦᱤᱞᱳᱜ ᱦᱚᱸ ᱵᱤᱫᱟᱹᱭ ᱠᱚᱣᱟ ᱠᱚ ᱥᱮ ᱢᱟᱱᱮ ᱡᱮ ᱦᱤᱞᱚᱜ ᱟᱠᱚ ᱟᱜ ᱠᱷᱩᱱᱴᱟᱹᱣ ᱤᱱᱟᱹ ᱦᱤᱞᱳᱜ ᱮ ᱱᱚᱝᱠᱟ ᱡᱮᱞᱮᱠᱟ ᱡᱟᱭᱜᱟ ᱠᱚ ᱩᱱᱞᱳᱜ ᱱᱚᱝᱠᱟ ᱧᱤᱫᱟᱹ ᱵᱮᱲᱟ ᱠᱚ ᱦᱤᱡᱩᱜᱼᱟ ᱱᱚᱝᱠᱟ ᱟᱛᱳ ᱨᱮᱱ ᱯᱩᱲᱥᱤ ᱠᱚᱨᱮᱱ ᱠᱚ ᱦᱤᱡᱩᱜ ᱜᱮᱭᱟ ᱚᱸᱰᱮ ᱠᱚ ᱩᱱᱠᱩ ᱠᱚ ᱥᱮᱨᱮᱧ ᱟᱠᱚᱣᱟ ᱟᱨ ᱱᱚᱝᱠᱟ ᱟᱭᱳ ᱥᱮ ᱜᱚᱜᱚ ᱥᱮ ᱦᱮᱸ ᱩᱱᱤ ᱢᱟᱱᱮ ᱱᱚᱝᱠᱟ ᱡᱮ ᱩᱱᱠᱩ ᱰᱟᱝᱨᱤ ᱠᱚ ᱡᱚᱠᱷᱚᱱ ᱠᱚ ᱵᱮᱨᱮᱫ ᱟ ᱥᱮᱮ ᱟᱫᱚ ᱪᱩᱢᱟᱹᱲᱟ ᱠᱚᱣᱟᱭ ᱴᱷᱤᱠ ᱜᱮᱭᱟ᱾ ᱡᱮᱢᱚᱱ ᱠᱚ ᱥᱮᱨᱮᱧ ᱟᱠᱚᱣᱟ ᱥᱮ ᱪᱩᱢᱟᱹᱲᱟᱮᱫ ᱠᱚᱣᱟ ᱩᱱᱠᱩ ᱢᱤᱫᱴᱮᱱ ᱱᱚᱰᱮ ᱟᱠᱚ ᱯᱚᱨᱚᱵᱽ ᱥᱮ ᱟᱨ ᱢᱚᱴᱟᱢᱩᱴᱤ ᱚᱱᱟ ᱥᱟᱛ ᱫᱤᱱ ᱢᱟᱲᱟᱝ ᱠᱷᱚᱱᱟᱜ ᱩᱱᱠᱩ ᱟᱹᱨᱩᱵ ᱠᱚ ᱦᱩᱭᱩᱜᱼᱟ ᱥᱩᱱᱩᱢ ᱠᱚ ᱦᱩᱭᱩᱜᱼᱟ ᱚᱱᱠᱟ ᱦᱩᱭᱩᱜ ᱜᱮᱭᱟ ᱡᱷᱞ ᱠᱷᱩᱱᱴᱟᱹᱣ ᱩᱱᱤᱞᱳᱜ ᱱᱮᱛᱟᱨ ᱢᱟ ᱱᱮᱛᱟᱨ ᱢᱟ ᱟᱹᱰᱤ ᱡᱟᱭᱜᱟ ᱠᱚᱨᱮ ᱜᱮ ᱡᱮᱢᱚᱱ ᱱᱚᱣᱟ ᱠᱚᱫᱚ ᱯᱩᱨᱟᱹ ᱵᱚᱱ ᱟᱫ ᱪᱟᱵᱟ ᱠᱟᱫᱟ ᱢᱟᱱᱮ ᱟᱫᱚᱜ ᱠᱟᱱᱟ ᱟᱨᱠᱤ ᱟᱥᱛᱮ ᱟᱥᱛᱮ ᱡᱮᱦᱮᱛᱩ ᱡᱷᱚᱛᱚ ᱟᱛᱩ ᱠᱤ ᱥᱮ ᱠᱩᱞᱦᱤ ᱨᱮ ᱥᱮ ᱡᱚᱛᱚ ᱜᱮ ᱯᱤᱡ ᱯᱤᱡ ᱨᱳᱰ ᱠᱚ ᱵᱮᱱᱟᱣᱮᱫᱼᱟ᱾ ᱟᱨ ᱥᱮ ᱰᱷᱟᱞᱟᱭᱮᱫᱼᱟ ᱠᱚ ᱤᱱᱟᱹ ᱠᱷᱟᱹᱛᱤᱨ ᱛᱮ ᱚᱱᱟ ᱠᱚᱫᱚ ᱟᱫ ᱪᱟᱵᱟᱜ ᱠᱟᱱᱟ ᱢᱟᱱᱮ ᱡᱮ᱾ ᱟᱨ ᱱᱤᱛᱚᱜ ᱦᱚᱸ ᱡᱮᱢᱚᱱ ᱤᱧᱡᱤᱱ ᱠᱚᱛᱮ ᱜᱮ ᱟᱵᱚ ᱢᱟᱵᱚᱱ ᱥᱤᱭᱟᱜᱼᱟ ᱥᱮ ᱠᱷᱮᱛ ᱠᱚ ᱚᱱᱟ ᱠᱟᱨᱚᱱ᱾ ᱠᱟᱨᱚᱱ ᱛᱮ ᱰᱟᱝᱨᱤ ᱠᱚᱦᱚᱸ ᱵᱟᱹᱱᱩᱜ ᱠᱚᱣᱟ᱾ ᱥᱮ ᱥᱚᱨᱦᱟᱭ ᱠᱚᱨᱮ ᱦᱚᱸ ᱚᱱᱠᱟ ᱡᱟᱸᱠ ᱡᱚᱢᱚᱠ ᱠᱟᱛᱮᱜ ᱫᱚ ᱵᱟᱝ ᱦᱩᱭᱩᱜ ᱠᱟᱱᱟ ᱦᱭᱛᱳ ᱦᱩᱭᱩᱜ ᱠᱟᱱᱟ ᱮᱱᱮᱡ ᱥᱮᱨᱮᱧ ᱛᱮ ᱦᱩᱭᱩᱜ ᱠᱟᱱᱟ᱾ ᱡᱮ ᱱᱚᱠᱟ ᱰᱟᱝᱨᱤ ᱡᱚᱛᱚ ᱠᱩᱞᱦᱤ ᱠᱩᱞᱦᱤ ᱥᱮ ᱢᱤᱫᱴᱮᱱ ᱟᱛᱳ ᱨᱮ ᱢᱚᱴᱟᱢᱴᱤ ᱯᱚᱸᱪᱤᱥᱴᱤ ᱛᱤᱨᱤᱥᱴᱤ ᱚᱱᱠᱟ ᱠᱟᱛᱮ ᱠᱚ ᱛᱚᱞ ᱠᱚᱣᱟ ᱠᱤᱱᱛᱩ ᱩᱱᱟᱜ
ᱛᱟᱦᱚᱞᱮ ᱛᱟᱦᱚᱞᱮᱧ ᱠᱩᱞᱤᱭᱮᱫ ᱢᱮᱭᱟ ᱛᱟᱦᱞᱮ ᱟᱯᱮ ᱚᱱᱛᱮ ᱥᱩᱫᱩ ᱰᱟᱝᱨᱤ ᱜᱮᱭᱟ ᱟᱨᱫᱟᱥ ᱮᱴᱟᱜ ᱠᱤᱪᱷᱩ ᱡᱤᱵ ᱡᱤᱱᱛᱟᱹ ᱫᱚ ᱵᱟᱯᱮ ᱤᱭᱟᱹ ᱠᱚ ᱜᱮᱭᱟ ᱢᱟᱱᱮ ᱠᱷᱩᱱᱴᱟᱹᱜ ᱜᱩᱱᱴᱟ ᱠᱚ ᱜᱮᱭᱟ
ᱵᱟᱝ ᱟᱫᱚ ᱠᱟᱲᱟ ᱦᱚᱸᱠᱚ ᱛᱚᱞ ᱠᱚᱜᱮᱭᱟ ᱠᱟᱰᱟ ᱛᱚᱞ ᱠᱟ ᱠᱟᱛᱮᱫ ᱜᱮ ᱟᱫᱚ ᱡᱷᱚᱛᱚ ᱜᱮ ᱦᱮᱱᱟᱜ ᱠᱚᱣᱟ᱾
ᱟᱞᱚᱢ ᱟᱲᱤᱥᱚᱜ-ᱟ ᱛᱟᱞᱟᱨᱤᱧ ᱟᱞᱚᱢ ᱟᱲᱤᱥᱚᱜ-ᱟ ᱛᱟᱞᱟᱨᱤᱧ ᱠᱮᱪᱮᱫ ᱪᱮᱫ ᱢᱮᱭᱟ ᱟᱞᱮ ᱫᱤᱥᱚᱢ ᱨᱮᱢᱟ ᱰᱟᱝᱨᱤ ᱢᱮᱨᱚᱢ ᱟᱨ ᱛᱟᱯᱚᱨᱮ ᱠᱟᱰᱟ ᱢᱟ ᱮᱢᱱᱤ ᱱᱚᱛᱮ ᱫᱚ ᱤᱭᱟᱹ ᱱᱚᱛᱮ ᱫᱚᱠᱚ ᱤᱭᱟᱹ ᱠᱚᱜᱮᱭᱟ ᱠᱟᱰᱟ ᱦᱚᱸᱠᱚ ᱤᱭᱟᱹ ᱠᱚᱜᱮᱭᱟ᱾
ᱟᱪᱪᱷᱟ ᱟᱪᱪᱷᱟ ᱟᱫᱚ ᱦᱳᱭ ᱟᱨᱠᱤ ᱤᱧ ᱢᱤᱫᱴᱮᱱ ᱠᱟᱛᱷᱟᱧ ᱠᱩᱞᱤᱭᱮᱫ ᱢᱮᱭᱟ᱾ ᱱᱚᱼᱚᱭ ᱡᱮ ᱞᱟᱹᱭ ᱠᱮᱫᱟ ᱢᱮᱨᱚᱢ ᱟᱫᱚ ᱟᱹᱞᱤᱧ ᱫᱚ ᱦᱟᱸᱜ ᱚᱱᱟ ᱫᱚ ᱵᱟᱹᱞᱤᱧ ᱵᱟᱲᱟᱭᱟ ᱡᱮ ᱢᱮᱨᱚᱢ ᱠᱚ ᱠᱷᱩᱱᱴᱟᱹᱣ ᱠᱚᱜᱮᱭᱟ ᱢᱮᱱᱛᱮ ᱟᱹᱞᱤᱧᱟᱜ ᱦᱳᱭ ᱢᱮᱨᱚᱢ ᱠᱷᱩᱱᱴᱤᱟᱹᱣ ᱫᱚ ᱵᱟᱹᱞᱤᱧ ᱧᱮᱞ ᱟᱠᱟᱜᱼᱟ ᱛᱚ ᱛᱟᱦᱚᱞᱮ ᱦᱳᱭᱛᱳ ᱦᱩᱭ ᱫᱟᱲᱮᱭᱟᱜ ᱜᱮᱭᱟ ᱠᱤᱱᱛᱩ ᱟᱞᱮ ᱱᱚᱛᱮ ᱫᱚ ᱟᱯᱮ ᱚᱱᱛᱮ ᱡᱩᱫᱤ ᱠᱚᱨᱟᱣ ᱜᱮᱭᱟ ᱚᱱᱠᱟ ᱦᱩᱭᱩᱜ ᱜᱮᱭᱟ ᱛᱟᱦᱚᱞᱮ ᱦᱩᱭ ᱫᱟᱲᱮᱜ ᱜᱮᱭᱟ ᱡᱮ ᱢᱮᱨᱚᱢ ᱠᱚ ᱠᱷᱩᱱᱴᱟᱣ ᱠᱤᱱᱛᱩ ᱟᱞᱮ ᱱᱚᱛᱮ ᱫᱚ ᱢᱮᱨᱚᱢ ᱠᱚᱫᱚ ᱵᱟᱝ ᱜᱮᱮ ᱢᱟᱱᱮ ᱩᱱᱠᱩ ᱫᱚ ᱡᱟᱦᱟᱸ ᱫᱚ ᱡᱟᱦᱟᱸ ᱫᱚᱤᱭᱳᱜ ᱪᱟᱥ ᱠᱟᱹᱢᱤᱨ ᱨᱮ ᱡᱟᱦᱟᱸᱭ ᱠᱚ ᱞᱟᱜᱟᱜᱼᱟ ᱥᱮ ᱪᱟᱥ ᱠᱟᱹᱢᱤᱤᱨ ᱨᱮ ᱡᱟᱦᱟᱸᱭ ᱠᱚ ᱟᱬᱜᱳ ᱛᱚᱵᱮ ᱩᱱᱠᱩᱜᱮ ᱟᱞᱮ ᱫᱚᱞᱮ ᱠᱷᱩᱱᱴᱟᱹᱣ ᱜᱮᱭᱟ ᱰᱟᱝᱨᱤ ᱥᱮ ᱠᱟᱰᱟ
ᱟᱞᱮ ᱮ ᱢᱮᱨᱚᱢ ᱠᱚ ᱛᱟᱨᱯᱚᱨᱮ ᱡᱮᱢᱚᱱ ᱟᱵᱚᱣᱟᱜ ᱯᱚᱨᱚᱵ ᱨᱮ ᱢᱟᱨᱟᱝ ᱯᱚᱨᱚᱵ ᱨᱮ ᱰᱟᱝᱨᱤ ᱵᱚᱱ ᱵᱚᱨᱚᱱ ᱠᱚᱣᱟ ᱢᱟᱱᱮ ᱵᱚᱨᱚᱱ ᱠᱚᱜᱮᱭᱟᱵᱚᱱ ᱛᱩᱯᱩ ᱯᱟᱨᱪᱷᱟ ᱠᱚᱜᱮᱭᱟᱵᱚᱱ ᱚᱲᱟᱜᱵᱚᱱ ᱜᱮᱡᱟ ᱜᱩᱨᱤᱡᱟᱵᱚᱱ ᱱᱟᱯᱟᱭ ᱥᱮᱫ ᱠᱟᱹᱢᱤᱭᱟ ᱛᱟᱨᱯᱚᱨᱮ ᱟᱞᱮ ᱫᱚ ᱯᱨᱚᱛᱷᱚᱢ ᱫᱤᱱ ᱢᱟ ᱚᱱᱠᱟ ᱞᱮ ᱠᱚᱨᱟᱣᱟ ᱥᱮᱛᱟᱜ ᱫᱚ ᱠᱚᱱᱱᱳ ᱨᱚᱠᱚᱢ ᱰᱟᱝᱨᱤ ᱠᱚᱞᱮ ᱛᱩᱯᱳ ᱵᱟᱲᱟ ᱠᱚᱣᱟ ᱛᱟᱨᱯᱚᱨᱮ ᱩᱱᱠᱩ ᱜᱮᱡ ᱜᱩᱨᱤᱡ ᱠᱟᱹᱢᱤ ᱦᱚᱨᱟ ᱠᱚ ᱤᱭᱟᱹᱛᱮ ᱛᱟᱨᱯᱚᱨᱮ ᱢᱟᱺᱡᱷᱤ ᱚᱲᱟᱜ ᱞᱮ ᱪᱟᱞᱟᱜᱼᱟ ᱢᱟᱺᱡᱷᱤ ᱚᱲᱟᱜ ᱠᱷᱚᱱ ᱛᱟᱨᱯᱚᱨᱮ ᱤᱭᱟᱹᱞᱮ ᱪᱟᱞᱟᱜᱼᱟ ᱢᱟᱱᱮ ᱚᱲᱟᱜ ᱚᱲᱟᱜ ᱞᱮ ᱪᱟᱞᱟᱜ ᱟᱞᱮ ᱚᱱᱛᱮ ᱢᱟ ᱪᱟᱞᱟᱣ ᱛᱟᱞᱟᱛᱮ ᱥᱮᱨᱮᱧ ᱥᱮᱨᱮᱧ ᱛᱮ ᱚᱲᱟᱜ ᱚᱲᱟᱜ ᱠᱚᱨᱮᱞᱮ ᱟᱹᱪᱩᱨᱚᱜᱼᱟ ᱢᱟᱱᱮ ᱛᱮᱦᱮᱧ ᱟᱞᱮ ᱚᱲᱟᱜ ᱱᱤᱛᱚᱜ ᱟᱞᱮ ᱚᱲᱟᱜ ᱛᱟᱯᱚᱨᱮ ᱟᱞᱮ ᱯᱟᱥᱮ ᱚᱲᱟᱜ ᱚᱱᱠᱟ ᱚᱱᱠᱟᱛᱮ ᱯᱩᱨᱟᱹ ᱟᱛᱳ ᱞᱮ ᱨᱟᱣᱩᱱᱴ ᱟᱨ ᱥᱩᱫᱩᱨ ᱡᱮ ᱰᱟᱝᱨᱤ ᱜᱮᱞᱮ ᱵᱚᱸᱜᱟ ᱟᱠᱚ ᱩᱱᱠᱩ ᱫᱚ ᱵᱟᱝ ᱡᱤᱵᱽᱡᱚᱱᱛᱩ ᱢᱮᱨᱚᱢ ᱦᱚᱸᱠᱚ ᱯᱟᱲᱟᱜ ᱜᱮᱞ ᱢᱟ ᱚᱱᱟᱛᱮ ᱟ ᱟ ᱟᱢ ᱞᱟᱹᱭ ᱠᱮᱜ ᱡᱮ ᱟᱞᱮ ᱫᱤᱥᱚᱢ ᱨᱮ ᱡᱮ ᱢᱮᱨᱚᱢ ᱫᱚ ᱵᱟᱠᱚ ᱤᱭᱟᱹᱣ ᱠᱚ ᱜᱮᱭᱟ ᱮ ᱚᱱᱟᱴᱟᱜ ᱟᱞᱟᱫᱟ ᱵᱩᱡ
ᱦᱳᱭ ᱟᱞᱟᱫᱟ ᱫᱚ ᱟᱞᱟᱫᱟ ᱜᱮ ᱤᱧᱦᱚᱸ ᱟᱞᱟᱫᱟ ᱜᱤᱧ ᱵᱩᱡᱷᱟᱹᱣ ᱠᱮᱫᱟ ᱟᱢ ᱡᱟᱦᱟᱸ ᱞᱮᱠᱟᱢ ᱞᱟᱹᱭ ᱠᱮᱫᱟ ᱢᱟᱱᱮ ᱚᱱᱟ ᱫᱚ ᱵᱟᱝ ᱟᱸᱡᱚᱢ ᱵᱟᱲᱟ ᱠᱟᱹᱫᱤᱧ ᱛᱚ ᱡᱮ ᱟᱫᱚ ᱡᱟᱦᱟᱸ ᱞᱮᱠᱟ ᱞᱟᱹᱭ ᱪᱩ ᱠᱮᱫ ᱫᱟ ᱡᱮ ᱟᱞᱮ ᱫᱚ ᱚᱝᱠᱟ ᱟᱫᱚ ᱦᱩᱭᱩᱜᱼᱟ ᱦᱳᱭᱛᱳ ᱠᱤᱱᱛᱩ ᱤᱧᱟᱹᱜ ᱩᱭᱦᱟᱹᱨ ᱪᱤᱱᱛᱟᱹ ᱛᱮᱫᱚ ᱦᱳᱭᱛᱳ
ᱢᱟᱱᱮ ᱟᱞᱮ ᱱᱤᱛᱮ ᱫᱚ ᱡᱮᱢᱚᱱ ᱪᱮᱫ ᱞᱮᱠᱟ ᱚᱱ ᱰᱟᱝᱨᱤ ᱠᱟᱰᱟ ᱛᱚ ᱱᱩᱠᱩᱣᱟᱜ ᱜᱮ ᱠᱷᱩᱱᱴᱟᱹᱣ ᱦᱩᱭᱩᱜᱼᱟ
ᱚ ᱛᱟᱦᱚᱞᱮ ᱤᱭᱟᱹ ᱟᱯᱮ ᱫᱚ ᱢᱟᱱᱮ ᱯᱨᱚᱛᱷᱚᱢ ᱟᱞᱮ ᱟᱞᱮᱭᱟᱜ ᱱᱚᱰᱮ ᱢᱟ ᱯᱮᱫᱤᱱ ᱯᱮᱫᱤᱱ ᱚᱠᱟᱨᱮ ᱵᱟᱨᱫᱤᱱ ᱠᱚ ᱢᱟᱱᱟᱣ ᱠᱮᱫᱭᱟ ᱛᱮᱦᱮᱧ ᱟᱭᱩᱵ ᱞᱮ ᱤᱭᱟᱹ ᱟᱹᱭᱩᱵ ᱞᱮ ᱟᱹᱪᱩᱨᱱᱟ ᱢᱟᱱᱮ ᱛᱮᱦᱮ ᱥᱮᱛᱟᱜ ᱞᱮ ᱰᱟᱝᱨᱤ ᱢ ᱛᱟᱨᱯᱚᱨᱮ ᱛᱟᱦᱮᱱ ᱜᱮ ᱟᱹᱛᱳ ᱟᱹᱛᱳ ᱞᱮ ᱫᱟᱬᱟ ᱜᱮᱭᱟ ᱛᱟᱨᱯᱚᱨᱮ ᱫᱤᱱ ᱟᱞᱮ ᱰᱟᱭᱨᱮᱠᱴ ᱞᱮ ᱥᱟᱨᱫᱤ ᱜᱮᱭᱟ ᱥᱟᱹᱨᱫᱤ ᱵᱚᱞᱮ ᱢᱟᱴᱷ ᱨᱮ ᱡᱟᱦᱟᱸ ᱮᱱᱮᱡ ᱜᱮᱭᱟ ᱠᱚ ᱢᱟᱱᱮ ᱰᱟᱝᱨᱤ ᱠᱚᱞᱮ ᱤᱫᱤ ᱠᱚ ᱛᱟᱦᱮ ᱠᱷᱩᱱᱴᱟᱹ ᱢᱟᱱᱮ ᱛᱚᱞ ᱠᱚ ᱟᱫᱚᱞᱮ ᱮᱱᱮᱡᱟᱠᱚ ᱮᱱᱮᱡᱟᱠᱚ ᱚᱱᱠᱟ ᱦᱩᱭᱩᱜ ᱜᱮᱭᱟ ᱟᱫᱚ ᱟᱯᱮ ᱫᱤᱥᱚᱢ ᱨᱮ ᱪᱮᱠᱟ ᱦᱩᱭᱩᱜ ᱜᱮᱭᱟ ᱪᱤᱠᱟᱹᱧ ᱵᱟᱰᱟᱭ ᱞᱟᱹᱭ ᱞᱮᱱᱠᱷᱟᱱ ᱠᱷᱩᱵ ᱜᱮ ᱵᱷᱟᱹᱜᱮ ᱠᱚᱜᱼᱟ
ᱟᱫᱚ ᱦᱳᱭ ᱟᱨᱠᱤ ᱟᱞᱮ ᱱᱚᱛᱮ ᱫᱚ ᱦᱮᱸ ᱮᱱᱮᱡ ᱫᱚᱠᱚ ᱮᱱᱮᱡᱟ ᱡᱮ ᱦᱤᱞᱳᱜ ᱠᱷᱩᱱᱴᱟᱹᱣ ᱩᱱ ᱦᱤᱞᱳᱜ ᱠᱚ ᱮᱱᱮᱡᱟ ᱢᱤᱫ ᱧᱤᱫᱟᱹ ᱯᱚᱨᱮ ᱢᱤᱫ ᱫᱤᱱ ᱦᱤᱞᱳᱜ ᱦᱚᱸ ᱥᱤᱧ ᱵᱮᱲᱟ ᱫᱚ ᱠᱟᱹᱡ ᱠᱚ ᱡᱤᱨᱟᱹᱜᱼᱟ ᱡᱤᱨᱟᱹ ᱠᱟᱛᱮᱜ ᱟᱵᱟᱨ ᱧᱤᱫᱟᱹ ᱵᱮᱲᱟ ᱦᱚᱸᱠᱚ ᱮᱱᱮᱡᱼᱟ ᱢᱟᱱᱮ ᱚᱱᱟ ᱯᱚᱨ ᱫᱚ ᱛᱟᱨᱯᱚᱨᱮ ᱚᱱᱠᱟ ᱡᱟᱞᱮᱭᱟᱠᱚ ᱦᱮᱸ ᱴᱟᱱᱟ ᱴᱟᱱᱟ ᱯᱟᱸᱪ ᱫᱤᱱ ᱠᱚ ᱮᱱᱮᱡᱼᱟ ᱴᱟᱱᱟ ᱯᱟᱸᱪ ᱫᱤᱱ ᱠᱚ ᱮᱱᱮᱡᱼᱟ ᱞᱟᱦᱟ ᱡᱮᱢᱚᱱ ᱞᱟᱦᱟ ᱛᱮᱱᱟᱜ ᱡᱮᱢᱚᱱ ᱠᱷᱩᱵ ᱟᱜᱮᱱᱟᱜ ᱠᱟᱛᱷᱟ ᱡᱟᱦᱟᱸ ᱫᱚ ᱢᱟᱱᱮ ᱟᱹᱰᱤ ᱵᱟᱵ ᱵᱟᱵᱟ ᱛᱟᱠᱚ ᱪᱮᱛᱟᱱ ᱨᱮᱱᱟᱜ ᱠᱟᱛᱷᱟ ᱩᱱᱠᱩ ᱫᱚ ᱡᱮᱢᱚᱱ ᱞᱟᱦᱟ ᱛᱮᱫᱚ ᱢᱟᱱᱮ ᱠᱟᱹᱢᱤ ᱠᱷᱚᱱᱟᱜ ᱠᱚ ᱦᱤᱡᱩᱜᱼᱟ ᱠᱟᱹᱢᱤ ᱠᱷᱚᱱᱟᱜ ᱦᱮᱡ ᱠᱟᱛᱮᱫ ᱟᱠᱚ ᱵᱟᱠᱚ ᱡᱤᱨᱟᱹᱜ ᱟ ᱥᱮ ᱵᱟᱠᱚ ᱜᱤᱛᱤᱡᱼᱟ ᱩᱱᱠᱩ ᱫᱚ ᱮᱱᱮᱡ ᱥᱮᱨᱮᱧ ᱴᱟᱢᱟᱠ ᱛᱩᱢᱫᱟᱜ ᱠᱚ ᱨᱩᱭᱟ ᱱᱚᱝᱠᱟ ᱜᱚᱜᱚ ᱠᱚᱦᱚᱸ ᱠᱚ ᱩᱰᱩᱠᱚᱜᱼᱟ ᱮᱱᱮᱡ ᱟᱠᱚ ᱚᱱᱮ ᱟᱨ ᱱᱤᱛᱚᱜ ᱫᱚ ᱡᱮᱢᱚᱱ ᱧᱮᱞᱚᱜ ᱠᱟᱱᱟ ᱡᱮ ᱴᱟᱢᱟᱠ ᱛᱩᱢᱫᱟᱜ ᱛᱮᱥᱮ ᱩᱱᱟᱹᱜ ᱴᱟ ᱫᱚ ᱨᱩ ᱦᱚᱸ ᱵᱟᱝ ᱦᱩᱭᱩᱜ ᱠᱟᱱᱟ ᱥᱮ ᱵᱟᱠᱚ ᱨᱩᱭᱼᱟ ᱟᱫ ᱪᱟᱵᱟᱜ ᱠᱟᱱᱟ ᱟᱨᱠᱤ ᱢᱟᱲᱟᱝ ᱛᱮᱱᱟᱜ ᱮᱢᱱᱤ ᱛᱮᱜᱮ ᱰᱤᱡᱤ ᱵᱚᱠᱥ ᱥᱮ ᱢᱟᱭᱠᱳ ᱠᱚ ᱮᱱᱮᱡ ᱠᱟᱱᱟ ᱵᱟᱯᱞᱟ ᱚᱲᱟᱜ ᱠᱚᱨᱮ ᱦᱚᱸ ᱡᱮᱢᱚᱱ ᱧᱮᱞᱚᱜ ᱠᱟᱱ ᱜᱮᱭᱟ ᱴᱟᱢᱟᱠ ᱛᱩᱢᱫᱟᱜ ᱵᱟᱹᱜᱤ ᱠᱟᱛᱮᱜ ᱥᱮ ᱵᱟᱹᱦᱩ ᱮᱨᱟ ᱠᱚᱦᱚᱸ ᱚᱱᱠᱟᱜᱮ ᱮᱱᱮᱡ ᱨᱮᱦᱚᱸ ᱦᱟᱱᱮ ᱢᱟᱹᱭᱤᱠ ᱛᱮ ᱠᱚ ᱠᱩᱥᱤᱭᱟᱜ ᱠᱟᱱᱟ ᱟᱨᱠᱤ
ᱛᱟᱨ ᱢᱟᱱᱮ ᱟᱯᱮ ᱫᱤᱥᱚᱢ ᱫᱚ ᱵᱚᱥᱠ ᱫᱚ ᱵᱟᱯᱮ ᱟᱜᱩᱭᱟ ᱴᱟᱢᱟᱠ ᱛᱩᱢᱫᱟᱜ ᱜᱮᱞᱮ ᱟᱜᱩᱭᱟ ᱛᱟᱭᱛᱚ
ᱦᱳᱭ ᱦᱳᱭ ᱦᱳᱭ ᱟᱞᱮ ᱱᱚᱛᱮ ᱫᱚ ᱢᱟᱱᱮ ᱢᱟᱱᱮ ᱟᱞᱮ ᱱᱚᱛᱮ ᱫᱮ ᱵᱚᱠᱥ ᱛᱮᱫᱚ ᱵᱟᱞᱮ ᱮᱱᱮᱡᱼᱟ ᱚᱱᱟ ᱠᱟᱛᱷᱟ ᱫᱚ ᱵᱟᱝ ᱠᱟᱛᱷᱟ ᱫᱚ ᱦᱩᱭᱩᱜ ᱠᱟᱱᱟ ᱱᱚᱣᱟ ᱡᱮ ᱱᱚᱣᱟ ᱪᱮᱫᱟᱜ ᱵᱚᱱᱫᱚᱜ ᱠᱟᱱᱟ ᱥᱮ ᱱᱚᱣᱟ ᱪᱤᱠᱟᱹᱛᱮ ᱱᱚᱣᱟ ᱠᱚ ᱵᱟᱹᱜᱤ ᱮᱜᱼᱟ ᱚᱱᱟ ᱠᱟᱛᱷᱟ ᱞᱤᱧ ᱞᱟᱹᱭ ᱦᱚᱪᱚ ᱠᱮᱫᱟ ᱟᱹᱞᱤᱧ ᱫᱚ ᱡᱮ ᱱᱚᱣᱟ ᱱᱚᱣᱟ ᱡᱮ ᱵᱟᱝ ᱵᱩᱜᱤᱭᱟ ᱦᱮᱸ ᱢᱟᱱᱮ ᱱᱚᱣᱟ ᱫᱚ ᱮᱠᱪᱩᱭᱮᱞᱤ ᱵᱟᱝᱜᱮ ᱴᱷᱤᱠ ᱜᱮᱭᱟ ᱢᱟᱭᱤᱠᱛᱮ ᱟᱵᱚ ᱡᱮᱦᱮᱛᱩ ᱥᱟᱱᱛᱟᱲ ᱠᱟᱱᱟ ᱮᱢᱱᱤ ᱛᱮ ᱦᱮᱱᱟᱜ ᱛᱟᱵᱚᱱᱟ ᱮᱱᱮᱡ ᱥᱮᱨᱮᱧ ᱡᱤᱱᱤᱥ ᱟᱵᱚ ᱦᱚᱲᱟᱜ ᱥᱮᱨᱮᱧ ᱛᱮ ᱦᱚᱲᱟᱜ ᱨᱩ ᱨᱟᱦᱟ ᱛᱮ ᱟᱵᱚ ᱪᱤᱠᱟᱹ ᱛᱮᱵᱚᱱ ᱮᱱᱮᱡ ᱫᱟᱲᱮᱭᱟᱜᱼᱟ ᱟᱵᱚ ᱥᱩᱨ ᱥᱩᱨ ᱦᱳᱭ ᱦᱳᱭ
ᱟᱨ ᱱᱮᱛᱟᱨ ᱢᱟ ᱥᱮᱨᱮᱧ ᱠᱩᱡ ᱦᱚᱠᱚ ᱛᱚᱠᱚ ᱠᱚᱢ ᱪᱟᱵᱟᱜ ᱠᱟᱱᱟ ᱞᱟᱦᱟ ᱡᱮᱢᱚᱱ ᱞᱟᱦᱟ ᱡᱮᱢᱚᱱ ᱥᱮᱨᱮᱧᱮᱫ ᱛᱟᱦᱮᱸ ᱠᱚ ᱚᱲᱟᱜ ᱚᱲᱟᱜ ᱯᱤᱪᱷᱤ ᱟᱹᱛᱩ ᱢᱟᱺᱡᱷᱤ ᱴᱷᱮᱱ ᱠᱚ ᱪᱟᱞᱟᱜᱼᱟ ᱢᱟᱱᱮ ᱟᱨ ᱠᱚ ᱥᱮᱨᱮᱧ ᱛᱟᱦᱮᱱ ᱜᱨᱩᱯ ᱛᱟᱦᱮᱸ ᱞᱮᱱ ᱛᱟᱠᱚᱣᱟ ᱴᱤᱢ ᱛᱟᱦᱮᱸ ᱞᱮᱱ ᱛᱟᱠᱚ ᱱᱮᱛᱟᱨ ᱢᱟᱛᱚ ᱚᱱᱠᱟ ᱵᱟᱝ ᱦᱩᱭᱩᱜ ᱠᱟᱱᱟ ᱥᱮ ᱚᱱᱟᱛᱮ ᱨᱮᱜᱮᱛᱚ ᱵᱚᱠᱥ ᱠᱚ ᱟᱠᱩ ᱠᱚ ᱪᱟᱞᱩᱭᱮᱜᱟ ᱢᱮᱡᱤᱠ ᱵᱷ
ᱟᱫᱚ ᱢᱤᱫᱴᱮᱱ ᱱᱚᱣᱟ ᱫᱚ ᱢᱤᱫᱴᱮᱱ ᱟᱵᱚ ᱢᱚᱫᱷᱮ ᱨᱮ ᱟᱵᱚ ᱢᱟᱱᱮ ᱪᱮᱫ ᱤᱧ ᱞᱟᱹᱭᱟ ᱟᱵᱚ ᱥᱟᱱᱛᱟᱲ